ᱛᱟᱵᱚᱱ ᱱᱟᱯᱟᱭ ᱵᱟᱲᱟ ᱜᱮ?
ᱦᱮᱸ ᱮᱠᱷᱚᱱ ᱫᱚ ᱱᱟᱯᱟᱭ ᱜᱮ, ᱢᱮᱱᱟᱜ ᱟᱠᱟᱫ ᱞᱤᱧᱟᱹ ᱛᱚ। ᱟᱫᱚ ᱼᱼ ᱟᱹᱵᱤᱱ ᱜᱮ ᱪᱮᱫ ᱞᱮᱠᱟ?
ᱟᱹᱞᱤᱧ ᱦᱚᱸ ᱱᱟᱯᱟᱭ ᱵᱟᱲᱟ ᱜᱮ। ᱚᱲᱟᱜ ᱦᱚᱲ ᱪᱮᱫᱠᱟ ᱢᱮᱱᱟᱜ ᱠᱚᱣᱟ ᱜᱚᱝᱠᱮ?
ᱦᱮᱸ ᱚᱲᱟᱜ ᱦᱚᱲ ᱦᱚᱸ, ᱱᱤᱛᱚᱜ ᱫᱚ ᱵᱮᱥ ᱜᱮ ᱢᱮᱱᱟᱜ ᱠᱟᱫ ᱠᱚᱣᱟ, ᱱᱟᱯᱟᱭ ᱵᱟᱲᱟ ᱜᱮ। ᱟᱫᱚ, ᱛᱟᱭᱚᱢ ᱫᱟᱨᱟᱢ ᱫᱚ ᱱᱟᱜ ᱠᱷᱟᱱ ᱳᱦᱳ ᱵᱤᱱ ᱞᱟᱹᱭ ᱠᱮᱭᱟ ᱥᱮ? ᱱᱤᱛᱚᱜ ᱫᱚ ᱡᱷᱚᱛᱚ ᱜᱮ, ᱱᱟᱯᱟᱭ ᱜᱮ ᱢᱮᱱᱟᱜ ᱟᱠᱟᱫ ᱞᱮᱭᱟ। ᱟᱫᱚ ᱟᱹᱵᱤᱱ ᱜᱮ ᱪᱮᱫ ᱞᱮᱠᱟ? ᱚᱲᱟᱜ ᱠᱚᱨᱮᱜ ᱪᱮᱫ ᱞᱮᱠᱟ?
ᱱᱤᱛᱚᱜ ᱫᱚ ᱱᱟᱯᱟᱭ ᱜᱷᱟᱹᱲᱤᱡ, ᱱᱤᱛᱚᱜ ᱫᱚ ᱡᱷᱚᱛᱚ ᱦᱚᱲᱜ ᱜᱮ ᱱᱟᱯᱟᱭ, ᱱᱤᱛᱚᱜ ᱫᱚ ᱦᱮᱱᱟᱜ ᱠᱚᱣᱟ। ᱱᱤᱭᱟᱹ ᱜᱷᱟᱹᱲᱤᱡ ᱫᱚ।
ᱦᱳᱭ ᱦᱳᱭ। ᱟᱫᱚ ᱱᱟᱯᱟᱭ ᱠᱷᱟᱱ ᱜᱮ ᱱᱟᱯᱟᱭ ᱜᱮ। ᱡᱷᱚᱛᱚ ᱼᱼ
ᱦᱳᱭ, ᱦᱳᱭ, ᱦᱳᱭ। ᱱᱟᱯᱟᱭ ᱠᱷᱟᱱ ᱜᱮ, ᱱᱟᱯᱟᱭ ᱜᱮ। ᱛᱟᱦᱟᱞᱮ ᱜᱚᱢᱠᱮ ᱛᱟᱦᱟᱞᱮ ᱼᱼ ᱠᱟᱹᱢᱤ ᱵᱟᱲᱟᱭ ᱦᱩᱭᱩᱜ ᱠᱟᱱᱟ।
ᱠᱟᱹᱢᱤ ᱫᱚ ᱱᱤᱛᱚᱜ ᱫᱚ ᱠᱟᱹᱢᱤ ᱠᱚᱫᱚ, ᱪᱮᱫ ᱦᱚᱸ ᱵᱟᱝ ᱦᱳᱭᱳᱜ ᱠᱟᱱᱟ। ᱱᱤᱛᱚᱜ ᱫᱚ ᱱᱚᱜᱼᱚᱭ ᱡᱚᱢ ᱵᱟᱲᱟ ᱠᱟᱛᱮᱜ ᱜᱮ, ᱫᱩᱲᱩᱵ ᱦᱳᱭ ᱠᱟᱱᱟ। ᱠᱷᱮᱛ ᱵᱷᱮᱛ ᱥᱮᱫ ᱠᱟᱹᱴᱤᱡ, ᱵᱟᱜᱟᱣ ᱪᱟᱞᱟᱣ ᱦᱳᱭ ᱞᱮᱱ ᱛᱟᱦᱮᱸᱫ।
ᱚ, ᱠᱷᱩᱵ ᱨᱚᱦᱚᱭ ᱦᱩᱭᱩᱜ ᱠᱟᱱᱟ ᱥᱮ, ᱪᱮᱫ ᱜᱚᱝᱠᱮ?
ᱵᱟᱝᱟ ᱵᱟᱝ। ᱟᱫᱚ ᱨᱚᱦᱚᱭ ᱠᱚᱫᱚ ᱟᱹᱣᱨᱤ ᱦᱩᱭᱩᱜᱼᱟ। ᱟᱫᱚ ᱦᱚᱸᱜᱼᱚᱭ ᱛᱚ, ᱨᱚᱦᱚᱭ ᱠᱚᱫᱚ ᱟᱹᱣᱨᱤ ᱨᱚᱦᱚᱭ ᱦᱩᱭᱩᱜᱼᱟ। ᱠᱷᱮᱛ ᱠᱚᱜᱮ ᱼᱼ ᱠᱟᱹᱴᱤᱡ ᱵᱟᱜᱟᱣ ᱵᱟᱲᱟᱭ ᱦᱩᱭᱩᱜ ᱠᱟᱱᱟ᱾ ᱜᱷᱟᱹᱭ ᱠᱚ ᱟᱲᱮ ᱞᱟᱜ ᱠᱚ ᱡᱷᱩᱞᱟᱹᱣ ᱠᱟᱜ ᱦᱩᱭᱩᱜ ᱠᱟᱱᱟ᱾ ᱟᱫᱚ ᱟᱹᱞᱤᱧ ᱥᱮᱜ, ᱦᱳᱭ ᱦᱳᱭ ᱦᱳᱭ᱾ ᱟᱫᱚ ᱟᱹᱞᱤᱧ ᱥᱮᱫ ᱫᱚ ᱱᱟᱜ ᱠᱷᱟᱱ ᱩᱱᱟᱹᱜ ᱫᱟᱜ ᱡᱟᱹᱲᱤ ᱠᱚᱫᱚ ᱵᱟᱹᱱᱩᱜ ᱟᱛᱚ᱾
ᱚ
ᱟᱹᱣᱨᱤ ᱫᱟᱜ ᱡᱟᱹᱲᱤᱭᱟᱞᱮᱟᱭ ᱰᱷᱮᱨ ᱧᱚᱜ ᱫᱚ᱾
ᱟᱫᱚ ᱚᱱᱟ ᱠᱚ, ᱚᱱᱟ ᱠᱷᱟᱹᱛᱤᱨ ᱛᱮ, ᱨᱚᱦᱚᱭ ᱠᱚᱫᱚ ᱟᱹᱣᱨᱤ ᱟᱨᱟᱢᱵᱷᱚᱜᱼᱟ᱾
ᱦᱮᱸ᱾ ᱜᱚᱝᱠᱮ ᱟᱞᱮᱥᱮᱫ ᱦᱚᱸ ᱚᱱᱠᱟ ᱜᱮ ᱫᱟᱜ ᱡᱟᱹᱲᱤ ᱦᱚᱸ ᱢᱟᱨᱟᱝ ᱧᱚᱜ ᱫᱟᱜ ᱡᱟᱹᱲᱤ ᱞᱮᱠᱷᱟᱱ ᱟᱹᱰᱤ ᱱᱟᱯᱟᱭ ᱠᱚᱜᱼᱟ᱾ ᱪᱮᱫᱟᱜ ᱥᱮ? ᱪᱟᱨᱟ ᱢᱟ ᱟᱹᱰᱤ ᱢᱟᱨᱟᱝ ᱢᱟᱨᱟᱝ ᱜᱮ ᱦᱟᱨᱟᱭᱮᱱᱟ᱾ ᱟᱨ ᱠᱤᱪᱷᱩ ᱡᱟᱭᱜᱟ ᱥᱮᱫ ᱫᱚ ᱧᱮᱞ ᱦᱩᱭᱱᱟ ᱡᱮ ᱜᱚᱝᱠᱮ, ᱡᱮ ᱨᱚᱦᱚᱭ ᱠᱩᱲᱟᱹᱣ ᱠᱟᱜ ᱜᱮᱭᱟ ᱠᱚ᱾
ᱦᱩᱸ ᱦᱩᱸ᱾ ᱟᱫᱚ ᱨᱚᱦᱚᱭ ᱫᱚᱠᱚ ᱨᱚᱦᱚᱭᱮᱫ ᱜᱮᱭᱟ᱾ ᱟᱫᱚ ᱡᱟᱦᱟᱸ ᱥᱮᱫ ᱠᱟᱹᱴᱤᱡ ᱮ ᱫᱟᱜ ᱧᱚᱜ ᱠᱟᱫᱟ᱾
ᱢᱟᱱᱮ, ᱚᱱᱚᱛᱮ ᱫᱚᱠᱚ ᱨᱚᱦᱚᱭᱮᱫ ᱜᱮᱭᱟ᱾
ᱫᱤᱭᱮ ᱛᱟᱦᱚᱞᱮ ᱜᱚᱝᱠᱮ, ᱡᱚᱢ ᱵᱟᱲᱟ ᱠᱚ ᱵᱤᱱ ᱜᱮ ᱥᱮ?
ᱵᱟᱝ ᱜᱚᱝᱠᱮ, ᱡᱚᱢ ᱵᱟᱲᱟ ᱠᱚᱫᱚ ᱦᱩᱭ ᱠᱟᱱᱟ᱾ ᱠᱚᱫᱚ। ᱠᱚᱫᱚ ᱜᱚᱝᱠᱮ ᱛᱟᱦᱟᱞᱮ, ᱯᱟᱭᱨᱟ ᱠᱚᱫᱚ ᱦᱩᱭ ᱠᱟᱱᱟ ᱥᱮ ᱵᱟᱝ ᱛᱟᱦᱟᱞᱮ?
ᱯᱟᱭᱨᱟ ᱠᱚᱫᱚ ᱟᱹᱣᱨᱤ ᱦᱳᱭᱳᱜᱼᱟ, ᱮᱠᱷᱟᱱ ᱦᱳᱭᱳᱜᱼᱟ ᱱᱟᱜ ᱠᱷᱟᱱ᱾
ᱚ
ᱠᱟᱹᱴᱤᱡ ᱯᱚᱨᱮ᱾
ᱚ
ᱟᱹᱵᱤᱱ ᱜᱮ ᱪᱮᱫ ᱞᱮᱠᱟ ᱯᱟᱭᱨᱟ ᱵᱟᱲᱟᱭᱮᱱᱟᱵᱤᱱ ᱥᱮ?
ᱦᱳᱭ ᱜᱚᱝᱠᱮ, ᱯᱟᱭᱨᱟ ᱵᱟᱲᱟ ᱠᱟᱛᱮ ᱡᱚᱢ ᱵᱟᱲᱟ ᱠᱟᱛᱮ ᱜᱮ ᱦᱚᱸᱚᱭ ᱫᱩᱲᱩᱵ ᱵᱟᱲᱟᱭ ᱠᱟᱱᱟ᱾
ᱟᱪᱪᱷᱟ᱾ ᱛᱟᱦᱟᱞᱮ ᱚᱲᱟᱜ ᱨᱮᱜᱮ ᱢᱮᱱᱟᱜ ᱠᱟᱜ ᱵᱤᱱᱟ? ᱥᱮ
ᱨᱮ ᱦᱮᱱᱟᱜ ᱞᱤᱧᱟ ᱜᱚᱝᱠᱮ᱾
ᱚ
ᱟᱫᱚ ᱱᱤᱛᱚᱜ ᱜᱷᱟᱹᱲᱤᱡ ᱫᱚ ᱯᱷᱟᱸᱠ ᱥᱮᱫ ᱨᱮ ᱢᱮᱱᱟᱜ ᱞᱤᱧᱟ ᱱᱤᱛᱚᱜ ᱫᱚ᱾ ᱛᱟᱦᱞᱮ, ᱦᱩᱸ ᱢᱟ ᱞᱟᱹᱭ ᱵᱤᱱ᱾ ᱪᱮᱫ ᱞᱟᱹᱭ ᱵᱤᱱ?
ᱞᱮᱭ ᱫᱟᱞᱤᱧ ᱡᱮ ᱚᱱᱛᱮ ᱛᱟᱦᱚᱞᱮ ᱛᱮᱦᱮᱧ ᱫᱟᱜ ᱡᱟᱹᱲᱤ ᱠᱚᱫᱚ ᱪᱮᱫ ᱞᱮᱠᱟ?
ᱜᱚᱝᱠᱮ ᱨᱤᱢᱤᱱ ᱢᱟ ᱧᱮᱞᱚᱜ ᱠᱟᱱ ᱜᱮᱭᱟ᱾ ᱫᱟᱜ ᱜᱮ ᱵᱟᱭ ᱫᱟᱜ ᱫᱟ᱾
ᱦᱚ ᱦᱮᱸ ᱟᱹᱞᱤᱧ ᱥᱮᱜ ᱦᱚᱸ ᱚᱝᱠᱟᱜᱮ, ᱨᱤᱢᱤᱞ ᱠᱚᱫᱚ ᱥᱮᱛᱟᱜ ᱠᱷᱚᱱ ᱜᱮ ᱧᱮᱞᱚᱜ ᱠᱟᱱ ᱜᱮᱭᱟ᱾
ᱦᱮᱸ,
ᱟᱫᱚ, ᱫᱟᱜ ᱛᱚ ᱠᱩᱨ ᱵᱟᱝ ᱡᱚᱨᱚᱜ ᱠᱟᱱᱟ᱾ ᱟᱫᱚ ᱱᱟᱜ ᱠᱷᱟᱱ ᱛᱟᱭᱚᱢ ᱫᱟᱨᱟᱢ ᱦᱤᱡᱩᱜ ᱜᱮ ᱪᱚᱝ᱾ ᱚᱱᱟ ᱫᱚ ᱱᱟᱜ ᱠᱷᱟᱱ ᱵᱟᱝ ᱞᱟᱹᱭ ᱜᱟᱱᱚᱜ ᱠᱟᱱᱟ ᱥᱮ᱾
ᱦᱳᱭ ᱦᱳᱭ᱾
ᱨᱤᱢᱤᱞ ᱠᱚ ᱧᱮᱞᱚᱜ ᱠᱟᱱ ᱜᱮᱭᱟ᱾ ᱛᱟᱦᱚᱞᱮ
ᱜᱚᱝᱠᱮ ᱞᱤᱧ ᱞᱟᱹᱭ ᱫᱟ᱾
ᱦᱮᱸ, ᱞᱟᱹᱭ ᱵᱤᱱ᱾
ᱟᱹᱵᱤᱱ ᱫᱚ ᱚᱝᱠᱟ, ᱵᱩᱨᱩ ᱫᱤᱥᱚᱢ ᱵᱮᱱ ᱠᱷᱚᱱ ᱵᱤᱱ ᱞᱟᱹᱭ ᱫᱟ, ᱥᱮ ᱪᱮᱫ ᱞᱮᱠᱟ ᱴᱟᱹᱰᱤ ᱴᱩᱯᱨᱤ ᱠᱷᱚᱱ?
ᱜᱚᱝᱠᱮ ᱟᱹᱞᱤᱧ ᱫᱚ ᱵᱩᱨᱩ ᱫᱤᱥᱚᱢ ᱠᱷᱚᱱᱞᱤᱧ ᱞᱟᱹᱭ ᱫᱟ ᱟᱞᱤᱧ ᱦᱚ᱾ ᱟᱵᱮᱱ ᱫᱚ? ᱦᱳᱭ ᱦᱳᱭ ᱜᱚᱝᱠᱮ᱾ ᱟᱵᱮᱱ ᱫᱚ?
ᱟᱹᱞᱤᱧ ᱦᱚᱸ ᱚᱱᱠᱟ ᱢᱟᱱᱮ ᱵᱤᱨ ᱵᱩᱨᱩ ᱫᱚ ᱵᱟᱹᱞᱤᱧ ᱯᱟᱲᱟᱜ ᱠᱟᱱᱟ ᱞᱟᱹᱭ ᱜᱟᱱᱚᱜ ᱟᱸ ᱚᱱᱠᱟ ᱴᱟᱺᱰᱤ ᱴᱟᱴᱤ ᱴᱚᱸᱰᱟ ᱜᱮᱞᱤᱧ ᱯᱟᱲᱟᱜ
ᱚ ᱛᱟᱦᱞᱮ ᱜᱚᱢᱠᱮ ᱛᱟᱦᱞᱮ ᱟᱯᱮ ᱥᱮᱫ ᱫᱚ ᱛᱟᱦᱞᱮ ᱜᱚᱝᱠᱮ ᱛᱟᱦᱚᱞᱮ ᱨᱚᱦᱚᱭ ᱠᱚᱫᱚ ᱛᱟᱦᱚᱞᱮ ᱛᱤᱱ ᱫᱷᱟᱣ ᱯᱮ ᱨᱚᱦᱚᱭᱟ ᱪᱟᱥ ᱠᱚ?
ᱚ ᱟᱞᱮ ᱥᱮᱫ ᱫᱚ ᱟᱹᱞᱤᱧ ᱥᱮᱫ ᱫᱚ ᱚᱱᱠᱟ ᱧᱮᱞ ᱞᱮᱠᱷᱟᱱ, ᱢᱟᱱᱮ ᱦᱳᱲᱳ ᱫᱚ ᱢᱤᱫ ᱫᱷᱟᱣ ᱜᱮᱠᱚ ᱨᱚᱦᱚᱭᱟ᱾
ᱦᱩᱸ,
ᱟᱫᱚ ᱵᱟᱨ ᱫᱷᱟᱣ ᱫᱚ ᱱᱟᱜ ᱠᱷᱟᱱ ᱚᱱᱮ ᱡᱮᱢᱚᱱ ᱠᱚ ᱞᱟᱹᱭᱟ ᱥᱮ ᱫᱷᱚᱨᱚᱱ ᱦᱳᱲᱳ ᱢᱤᱫ ᱫᱷᱟᱣ ᱠᱚ ᱨᱚᱦᱚᱭᱟ᱾
ᱦᱳᱭ ᱜᱚᱝᱠᱮ,
ᱫᱟᱜ ᱟᱹᱞᱤᱧ ᱥᱮᱫ ᱫᱚ ᱱᱟᱜ ᱠᱷᱟᱱ ᱫᱷᱚᱨᱚᱱ ᱦᱳᱲᱳ ᱫᱚ ᱩᱱᱟᱹᱜ ᱴᱟ ᱫᱚ ᱵᱟᱠᱚ ᱨᱚᱦᱚᱭ ᱜᱮᱭᱟ᱾
ᱚ,
ᱟᱹᱰᱤ ᱢᱤᱫ ᱵᱟᱨ ᱠᱚ ᱨᱚᱦᱚᱭ ᱜᱮᱭᱟ ᱟᱫᱚ ᱚᱱᱮ ᱡᱟᱦᱭᱟᱜ ᱟᱨᱠᱤ ᱫᱟᱜ ᱠᱚ ᱚᱱᱠᱟ, ᱢᱟᱱᱮ ᱵᱮᱵᱚᱥᱛᱷᱟ ᱨᱮᱱᱟᱜ ᱢᱮᱱᱟᱜᱼᱟ᱾
ᱦᱩ,
ᱩᱱᱠᱩ ᱠᱚ ᱨᱚᱦᱚᱭ ᱜᱮᱭᱟ᱾
ᱚ,
ᱵᱟᱠᱷᱟᱱ ᱫᱚ ᱡᱟᱹᱥᱛᱤ ᱫᱚ ᱟᱹᱞᱤᱧ ᱥᱮᱫ ᱫᱚ ᱚᱱᱮ ᱤᱭᱟᱹ ᱦᱚᱨᱚ ᱠᱚ ᱨᱚᱦᱚᱭᱟ ᱱᱚᱝᱠᱟ ᱵᱚᱨᱥᱟ ᱦᱩᱲᱩ ᱜᱮ᱾
ᱵᱚᱨᱥᱟ ᱦᱩᱲᱩ ᱵᱟᱝ ᱥᱮᱨᱢᱟ ᱫᱟᱲᱤ ᱡᱟᱜ ᱵᱷᱚᱨᱥᱟ ᱨᱮ ᱥᱮ ᱢᱤᱱᱤ ᱠᱚᱦᱚᱸ ᱢᱮᱱᱟᱜ ᱜᱮ ᱯᱤᱜᱤ᱾
ᱵᱟᱝ ᱵᱟᱝ ᱜᱚᱝᱠᱮ ᱟᱹᱞᱤᱧ ᱥᱮᱫ ᱫᱚ ᱚᱱᱠᱟ ᱥᱮᱨᱢᱟ ᱡᱟᱹᱲᱤ ᱫᱟᱜ ᱜᱮ ᱵᱷᱚᱨ ᱚᱱᱟ ᱛᱮᱜᱮ᱾
ᱚ ᱟᱞᱮ ᱥᱮᱜ ᱦᱚᱸ ᱜᱚᱝᱠᱮ ᱥᱮᱨᱢᱟ ᱡᱟᱹᱲᱤ ᱫᱟᱜ ᱜᱮ ᱵᱷᱚᱨ ᱛᱟ ᱜᱮ ᱢᱤᱱᱤ ᱠᱚᱦᱚᱸ ᱵᱟᱹᱱᱩᱜᱼᱟ ᱥᱚᱨᱠᱟᱨ ᱠᱷᱚᱱ ᱫᱚ ᱟᱹᱰᱤ ᱡᱟᱭᱜᱟ ᱨᱮ ᱧᱮᱞ ᱦᱩᱭ ᱠᱟᱱᱟ ᱟᱫᱚ ᱠᱚᱱᱚ ᱢᱤᱱᱤ ᱠᱚ, ᱥᱮᱞᱳ ᱠᱚᱠᱚ ᱮᱢ ᱵᱟᱲᱟ ᱠᱟᱜ ᱠᱚᱣᱟ ᱟᱞᱮ ᱥᱮᱜ ᱢᱟ ᱜᱚᱝᱠᱮ ᱚᱱᱟ ᱠᱚᱦᱚᱸ ᱵᱟᱹᱱᱩᱜᱼᱟ᱾
ᱛᱟᱦᱟᱞᱮ ᱟᱹᱵᱤᱱ ᱥᱮᱫ ᱫᱚ ᱚᱱᱠᱟ ᱠᱮᱱᱮᱞ ᱠᱚ ᱥᱮ, ᱯᱩᱠᱷᱨᱤ ᱠᱚ ᱚᱱᱠᱟ ᱢᱮᱱᱟᱜ ᱟᱥᱮ ᱵᱟᱝ?
ᱜᱚᱝᱠᱮ ᱯᱩᱠᱷᱨᱤ ᱠᱚᱫᱚ ᱢᱮᱱᱟᱜᱼᱟ ᱯᱩᱠᱷᱨᱤ ᱰᱚᱵᱚᱝ ᱠᱚᱫᱚ ᱢᱮᱱᱟᱜ ᱜᱮᱭᱟ ᱠᱤᱱᱛᱩ ᱠᱮᱱᱮᱞ ᱠᱚ ᱫᱚ ᱜᱚᱝᱠᱮ ᱵᱟᱹᱱᱩᱜᱼᱟ ᱟᱞᱮ ᱫᱚ ᱠᱟᱹᱴᱤᱡ ᱪᱷᱟᱰ ᱪᱷᱟᱰ ᱧᱚᱜ ᱞᱮ ᱦᱮᱱᱟᱜ ᱞᱮᱭᱟ ᱠᱮᱱᱮᱞ ᱫᱚ ᱞᱟᱛᱟᱨ ᱜᱚᱫᱚᱜ ᱠᱟᱱᱟ ᱟᱞᱮ ᱫᱚ ᱞᱮ ᱛᱟᱱ ᱜᱚᱫᱚᱜ ᱠᱟᱱᱟ ᱠᱟᱹᱴᱤᱡ ᱠᱮᱱᱮᱞ ᱫᱟᱜ ᱠᱚᱦᱚᱸ ᱵᱟᱞᱮ ᱧᱟᱢ ᱮᱫᱟ ᱠᱚᱭᱜ ᱯᱟᱨᱚᱢ ᱫᱟᱞᱮ ᱫᱟᱜ ᱫᱚ ᱵᱟᱞᱮ ᱧᱟᱢ ᱮᱫᱟ᱾
ᱚ ᱟᱪᱪᱷᱟ ᱟᱪᱪᱷᱟ ᱟᱫᱚ ᱟᱹᱞᱤᱧ ᱥᱮᱜ ᱦᱚᱸ ᱱᱟᱜ ᱠᱷᱟᱱ ᱠᱮᱱᱮᱞ ᱠᱚᱫᱚ ᱢᱮᱱᱟᱜᱼᱟ ᱠᱟᱜ ᱜᱮᱭᱟ᱾ ᱟᱫᱚ ᱠᱮᱱᱮᱞ ᱫᱟᱜ ᱫᱚ ᱱᱟᱜ ᱠᱷᱟᱡ ᱟᱹᱞᱤᱧ ᱫᱚ ᱟᱹᱞᱤᱧ ᱥᱮᱫ ᱫᱚ ᱵᱳᱞᱛᱮ ᱜᱮᱞᱮ ᱠᱮᱱᱮᱞ ᱫᱟᱜ ᱫᱚ ᱵᱟᱝ ᱦᱤᱡᱩᱜᱼᱟ ᱟᱫᱚ ᱠᱮᱱᱮᱞ ᱠᱚᱫᱚ ᱢᱮᱱᱟᱜᱼᱟ᱾ ᱟᱫᱚ ᱫᱟᱜ ᱫᱚ ᱱᱟᱜ ᱠᱷᱟᱱ ᱵᱟᱹᱞᱤᱧ ᱧᱟᱢᱟ ᱢᱟᱱᱮ ᱟᱹᱞᱤᱧ ᱥᱮᱜ ᱫᱟᱜ ᱦᱮᱡ ᱞᱟᱦᱟ ᱨᱮᱜᱮ ᱢᱟᱱᱮ ᱦᱟᱱᱮ ᱡᱟᱦᱟᱸ ᱠᱷᱚᱱ ᱦᱤᱡᱩᱜ ᱠᱟᱱᱟ ᱚᱱᱛᱮ ᱜᱮᱠᱚ ᱤᱭᱟᱹᱭᱟ ᱟᱨᱠᱤ᱾
ᱚ ᱵᱟᱜᱟᱣ ᱡᱚᱱᱟᱜᱼᱟ ᱵᱟᱝ᱾
ᱦᱳᱭ ᱦᱳᱭ᱾
ᱟᱫᱚ ᱟᱹᱞᱤᱧ ᱦᱚᱸ ᱛᱟᱦᱚᱞᱮ ᱚᱱᱮ ᱥᱮᱨᱢᱟ ᱡᱟᱹᱲᱤ ᱫᱟᱜᱽ ᱵᱷᱚᱨᱥᱟ ᱛᱮᱜᱮ᱾
ᱛᱟᱦᱞᱮ ᱦᱚᱸᱜ ᱦᱩᱸ, ᱛᱟᱦᱞᱮ ᱜᱚᱝᱠᱮ ᱛᱟᱞᱮ ᱟᱛᱩ ᱴᱚᱞᱟ ᱠᱚᱨᱮ ᱛᱟᱞᱦᱮ, ᱠᱚᱞ ᱠᱚᱫᱚ ᱛᱟᱦᱞᱮ ᱛᱤᱱᱟᱹᱜ ᱜᱟᱱ ᱱᱟᱜ ᱛᱟᱞᱮ?
ᱦᱮᱸ ᱠᱚᱞ ᱠᱚᱫᱚ ᱢᱮᱱᱟᱜ ᱫᱚ ᱢᱮᱱᱟᱜ ᱟᱠᱟᱜ ᱜᱮᱭᱟ ᱟᱫᱚ ᱚᱝᱠᱟ ᱡᱟᱹᱥᱛᱤ ᱦᱚᱸ ᱵᱟᱹᱱᱩᱜᱼᱟ ᱚᱝᱠᱟ ᱾ ᱟᱹᱛᱳ ᱠᱚᱨᱮᱜ ᱩᱝᱠᱟ ᱢᱤᱜ ᱵᱟᱨ ᱢᱮᱱᱟᱜ ᱟᱠᱟᱜ ᱜᱮᱭᱟ ᱾ ᱟᱫᱚ ᱩᱝᱠᱟ ᱯᱩᱠᱷᱨᱤ ᱠᱚ ᱢᱮᱱᱟᱜ ᱛᱟᱞᱮᱭᱟ ᱟᱞᱮ ᱥᱮᱫ ᱫᱚ ᱾
ᱚᱸ ᱜᱚᱝᱠᱮ ᱟᱞᱮ ᱥᱮᱢᱟ ᱜᱚᱝᱠᱮ ᱚᱱᱟ ᱫᱚ ᱠᱚᱞ ᱠᱚᱫᱚ ᱦᱟᱸᱜ ᱠᱚᱢ ᱜᱮᱭᱟ ᱟᱞᱮ ᱥᱮᱫ ᱰᱷᱮᱠᱚᱡ ᱠᱚᱞ ᱛᱚ ᱜᱚᱝᱠᱮ ᱴᱟᱭᱤᱢ ᱠᱚᱞ ᱠᱚᱫᱚ ᱦᱟᱸᱜ ᱵᱟᱠ ᱠᱚᱢ ᱵᱟᱞᱮ ᱧᱟᱢ ᱠᱟᱫ ᱜᱮᱭᱟ ᱟᱨ ᱜᱚᱝᱠᱮ ᱛᱟᱦᱞᱮ ᱟᱯᱮ ᱥᱮ ᱡᱟᱦᱟᱸ ᱴᱮᱯ ᱠᱚ ᱠᱚ ᱮᱢᱟᱠᱚ ᱠᱟᱱᱟ ᱡᱟᱦᱟᱸ ᱜᱷᱚᱨᱮ ᱜᱷᱚᱨᱮ ᱥᱚᱨᱠᱟᱨ ᱠᱷᱚᱱ ᱛᱷᱟᱞᱮ ᱚᱱᱟ ᱫᱚᱯᱮ ᱧᱟᱢ ᱛᱤᱭᱟᱹᱜ ᱠᱮᱫᱟ ᱥᱮ ᱵᱟᱝ ᱜᱚᱝᱠᱮ?
ᱦᱮᱸ ᱟᱞᱮ ᱚᱱᱟ ᱫᱚᱞᱮ ᱧᱟᱢ ᱪᱤᱭᱟᱹᱣ ᱠᱟᱜ ᱜᱮᱭᱟ ᱾ ᱟᱫᱚ ᱚᱱᱟ ᱫᱚᱠᱚ ᱮᱢ ᱠᱟᱜ ᱜᱮᱭᱟ ᱛᱚ ᱟᱫᱚ ᱫᱟᱜ ᱛᱟᱱᱟᱜ ᱠᱷᱟᱱ ᱵᱟᱞᱮ ᱧᱟᱢ ᱫᱟ ᱾
ᱚ ᱜᱚᱝᱠᱮ ᱴᱮᱯ ᱫᱚᱠᱚ ᱮᱢ ᱠᱟᱯᱮ ᱫᱟᱜ ᱫᱚ ᱵᱟᱝ ᱦᱤᱡᱩᱜ ᱠᱟᱱᱟ ᱵᱟᱝ?
ᱦᱳᱭ ᱦᱳᱭ ᱾ ᱟᱫᱚ ᱴᱮᱯ ᱫᱚ ᱱᱟᱜ ᱠᱷᱟᱱ ᱚᱱᱟ ᱫᱩᱣᱟᱹᱨ ᱫᱩᱣᱟᱹᱨ ᱨᱮᱠᱚ ᱵᱟᱹᱭᱥᱟᱹᱣ ᱠᱟᱜ ᱞᱮᱭᱟ ᱚᱲᱟᱜ ᱚᱲᱟᱜ ᱜᱮ ᱟᱫᱚ ᱱᱟᱜ ᱠᱷᱟᱱ ᱱᱟᱜ ᱫᱟᱜ ᱜᱮᱛᱚ ᱵᱟᱞᱮ ᱧᱟᱢ ᱫᱟ ᱜᱚᱝᱠᱮ ᱾
ᱚ ᱟᱞᱮ ᱦᱚᱸ ᱟᱞᱮ ᱦᱚᱸ ᱯᱩᱨᱟᱹ ᱟᱞᱮ ᱫᱚ ᱞᱟᱹᱭ ᱜᱟᱱᱚᱜᱼᱟ ᱧᱟᱢ ᱜᱮ ᱵᱟᱞᱮ ᱧᱟᱢ ᱠᱟᱫᱟ ᱟᱞᱮ ᱫᱚ ᱾ ᱴᱮᱝᱠᱤ ᱫᱟᱜ ᱦᱚᱸ ᱵᱟᱞᱮ ᱧᱟᱢ ᱠᱟᱫ ᱛᱟ ᱡᱟᱦᱟᱸ ᱥᱚᱨᱠᱟᱨ ᱠᱷᱚᱱ ᱡᱟᱦᱟᱸ ᱤᱭᱟᱹ ᱴᱮᱝᱠᱤ ᱰᱤᱝ ᱫᱟᱜ ᱠᱚ ᱜᱮᱢᱮᱨ ᱟᱹᱜᱩ ᱟᱠᱚ ᱚᱱᱟ ᱦᱚᱸ ᱵᱟᱞᱮ ᱧᱟᱢ ᱠᱟᱜ ᱥᱟᱶ ᱥᱟᱶᱛᱮ ᱡᱟᱦᱟᱸ ᱚᱲᱟᱜ ᱚᱲᱟᱜ ᱡᱟᱦᱟᱸ ᱴᱮᱯ ᱠᱚᱠᱚ ᱵᱟᱹᱭᱥᱟᱹᱣ ᱠᱟᱱᱟ ᱚᱱᱟ ᱫᱚ ᱵᱟᱝ ᱜᱮᱞᱮ ᱧᱟᱢ ᱛᱤᱭᱟᱹ ᱟᱠᱟᱫᱟ ᱾ ᱦᱩᱸ ᱞᱟᱹᱭᱵᱮᱱ
ᱛᱟᱨ ᱞᱟᱹᱭ ᱫᱟᱹᱞᱤᱧ ᱛᱟᱦᱞᱮ ᱟᱹᱵᱤᱱ ᱥᱮᱸᱫ ᱫᱚ ᱚᱝᱠᱟ ᱴᱮᱯ ᱠᱚᱫᱚ ᱵᱟᱹᱱᱩᱜᱼᱟ ᱟᱨᱠᱤ?
ᱵᱟᱹᱱᱩᱜᱼᱟ ᱜᱚᱝᱠᱮ ᱰᱷᱮᱠᱚᱡ ᱠᱚᱞ ᱜᱮ ᱾
ᱟ ᱟᱪᱪᱷᱟ ᱟᱪ ᱾ ᱛᱟᱦᱞᱮ ᱞᱟᱹᱭ ᱫᱟᱹᱞᱤᱧ ᱟᱵᱤᱱ ᱥᱮᱜ ᱚᱱᱠᱟ ᱠᱩᱧ ᱠᱚᱫᱚ ᱛᱟᱦᱞᱮ ᱢᱮᱱᱟᱜᱼᱟ ᱥᱮ ᱵᱟᱝ?
ᱜᱚᱝᱠᱮ ᱠᱩᱧ ᱠᱚᱫᱚ ᱢᱮᱱᱟᱜ ᱜᱮᱭᱟ ᱟᱹᱰᱤ ᱡᱟᱹᱥᱛᱤ ᱜᱮ ᱢᱮᱱᱟᱜᱼᱟ᱾
ᱦᱮᱸ ᱟᱫᱚ ᱟᱵᱤᱱ ᱵᱤᱱ ᱞᱟᱹᱭ ᱠᱮᱫᱟ ᱛᱚ ᱵᱤᱨ ᱵᱩᱨᱩ ᱟᱫᱚ ᱟᱹᱵᱤᱱ ᱥᱮᱫ ᱫᱚ ᱚᱱᱛᱮ ᱫᱚ ᱠᱩᱧ ᱫᱚ ᱡᱟᱹᱥᱛᱤ ᱜᱮ ᱢᱮᱱᱟᱜᱼᱟ ᱟᱸᱡᱚᱢ ᱵᱟᱲᱟ ᱠᱟᱫᱟ ᱞᱤᱧ ᱾
ᱦᱳᱭ ᱦᱳᱭ ᱦᱳᱭ ᱟᱞᱮ ᱥᱮᱜ ᱫᱚ ᱠᱩᱧ ᱜᱮ ᱵᱮᱥᱤ ᱪᱟᱹᱞᱩ ᱢᱟᱱᱟᱜ ᱪᱮᱫᱟᱜ ᱥᱮ ᱜᱚᱝᱠᱮ ᱡᱟᱦᱟᱸ ᱠᱚᱞ ᱫᱚ ᱱᱮᱛᱟᱨ ᱢᱟ ᱞᱟᱦᱟ ᱛᱮᱫᱚ ᱢᱮᱥᱤᱱ ᱛᱚ ᱟᱨ ᱵᱟᱝ ᱛᱟᱦᱮᱸ ᱠᱟᱱᱟ ᱾ ᱛᱤ ᱛᱮ ᱯᱨᱳ ᱛᱟᱲᱟᱣ ᱩᱰᱩᱠᱮᱫ ᱛᱟᱦᱮᱸ ᱫᱟᱜ ᱠᱚ ᱱᱮᱛᱟᱨ ᱢᱟ ᱢᱮᱥᱤᱱ ᱠᱟᱱᱟ ᱥᱮ ᱟᱫᱚ ᱵᱤᱥ ᱥᱤ ᱦᱚᱸ ᱵᱟᱠᱚ ᱛᱟᱲᱟ ᱞᱟᱹᱜᱤᱫ ᱫᱚᱜ ᱠᱟᱱ ᱫᱷᱤᱨᱤ ᱛᱟᱦᱮᱸᱞᱮᱱᱠᱷᱟᱱ ᱱᱟ ᱵᱟᱝ ᱛᱟ ᱟᱞᱮ ᱥᱮᱜ ᱢᱟ ᱜᱚᱝᱠᱮ ᱟᱞᱮ ᱫᱚ ᱵᱩᱨᱩ ᱞᱟᱛᱟᱨ ᱦᱚᱲ ᱛᱚ ᱫᱷᱤᱨᱤ ᱟᱹᱰᱤ ᱡᱟᱹᱥᱛᱤ ᱜᱮᱭᱟ ᱾ ᱫᱟᱜ ᱦᱚᱸ ᱟᱹᱰᱤ ᱞᱟᱛᱟᱨ ᱜᱮ ᱛᱟᱦᱮᱱ ᱾ ᱟᱫᱚ ᱜᱚᱝᱠᱮ ᱫᱚ ᱠᱩᱧ ᱠᱚᱨᱮ ᱫᱚ ᱩᱱᱤ ᱡᱷᱟᱨᱱᱟ ᱠᱚᱸ ᱢᱮᱱᱟᱜᱼᱟ ᱾ ᱚᱱᱟ ᱠᱚᱨᱮᱡ ᱫᱚ ᱠᱩᱧ ᱠᱷᱟᱡ ᱫᱚ ᱱᱤᱡᱤ ᱤᱪᱪᱷᱟᱹ ᱢᱚᱛᱚᱢ ᱛᱟᱲᱟᱣᱟ ᱾
ᱦᱳᱭ ᱦᱳᱭ ᱾
ᱵᱚᱪᱷᱚᱨ ᱵᱚᱪᱷᱚᱨ ᱡᱷᱟᱞᱟᱣ ᱤᱫᱤ ᱦᱩᱭᱩᱜ ᱠᱟᱱᱟ ᱾
ᱦᱮᱸ
ᱦᱩᱸ ᱾
ᱟᱫᱚ ᱟᱹᱵᱤᱱ ᱥᱮᱡ ᱡᱮᱢᱚᱱ ᱚᱝᱠᱟ ᱠᱩᱧ ᱢᱮᱱᱟᱜᱼᱟ ᱟᱫᱚ ᱟᱹᱞᱤᱧ ᱥᱮᱫ ᱫᱚ ᱚᱝᱠᱟ ᱠᱩᱧ ᱠᱚᱦᱚᱸ ᱵᱟᱱᱩᱜᱼᱟ ᱾
ᱚ᱾
ᱟᱨᱠᱤ ᱚᱱᱟ ᱠᱚᱞ ᱟᱨ ᱚᱱᱮ ᱴᱮᱯ ᱟᱨ ᱚᱠᱟ ᱵᱚᱲᱚ ᱵᱚᱲᱚ ᱟᱨᱠᱤ ᱯᱩᱠᱷᱨᱤ ᱢᱮᱱᱟᱜᱼᱟ ᱾
ᱚᱻ ᱛᱷᱟᱞᱮ ᱜᱚᱝᱠᱮ ᱛᱟᱞᱮ ᱟᱯᱮ ᱫᱚ ᱪᱟᱹᱛ ᱵᱟᱹᱥᱟᱹ ᱫᱤᱱ ᱫᱚ ᱛᱟᱞᱮ ᱯᱩᱠᱷᱨᱤ ᱠᱚᱨᱮ ᱫᱟᱜ ᱫᱚ ᱵᱟᱯᱮ ᱚᱵᱷᱟᱵ-ᱚᱜ
ᱵᱟ ᱵᱟ ᱚᱝᱠᱟ ᱚᱝᱠᱟ ᱪᱟᱹᱛ ᱵᱟᱹᱭᱥᱟᱹᱠ ᱫᱤᱱ ᱫᱚ ᱫᱟᱜ ᱠᱚᱫᱚ ᱵᱟᱞᱮ ᱚᱵᱷᱟᱵᱚᱜᱼᱟ ᱯᱩᱠᱷᱨᱤ ᱠᱚᱨᱮᱫ ᱫᱚ ᱾ ᱚᱱᱠᱟ ᱥᱮᱨᱢᱟ ᱡᱟᱹᱲᱤ ᱫᱟᱜ ᱤᱫᱤ ᱞᱮᱠᱷᱟᱱ ᱫᱚ ᱢᱟᱱᱮ ᱞᱮᱸᱡᱮᱨ ᱛᱟᱦᱮᱱ ᱜᱮᱭᱟ ᱾
ᱚ ᱟᱞᱮ ᱥᱮᱫ ᱢᱟ ᱜᱚᱢᱠᱮ ᱟᱫᱚ ᱯᱩᱠᱷᱨᱤ ᱨᱮᱱᱟᱜ ᱫᱟᱜ ᱦᱚᱸ ᱵᱟᱞᱮ ᱧᱟᱢ ᱛᱤᱭᱳᱜ ᱜᱮᱭᱟ᱾ ᱪᱟᱹᱛ ᱵᱟᱹᱭᱥᱟᱹᱠᱷ ᱫᱤᱱ ᱫᱚ ᱪᱮᱫᱟᱜ ᱥᱮ ᱟᱸᱡᱮᱫᱽ ᱪᱟᱵᱟ ᱜᱚᱫᱚᱜ-ᱟ᱾
ᱚ ᱚ ᱛᱟᱦᱚᱞᱮ ᱚᱱᱠᱟ ᱠᱩᱧ ᱠᱚᱨᱮ ᱛᱚ ᱛᱟᱦᱮᱱ ᱜᱮᱭᱟ ᱪᱟᱹᱛ ᱵᱟᱹᱭᱥᱟᱹᱠᱷ ᱫᱤᱱ ᱠᱚᱨᱮ?
ᱦᱮᱸ ᱜᱚᱝᱠᱮ ᱠᱩᱸᱧ ᱠᱚᱨᱮ ᱫᱚ ᱛᱟᱦᱮᱱ ᱜᱮᱭᱟ ᱜᱟᱹᱰᱭᱟᱹ ᱨᱮᱫᱚ ᱵᱮᱥᱤ ᱫᱚ ᱠᱷᱟᱞ ᱵᱟᱠᱚ ᱠᱷᱟᱞ ᱜᱮᱭᱟ ᱥᱮ ᱾ ᱡᱟᱦᱟᱸ ᱢᱮᱥᱤᱱ ᱛᱮᱠᱚ ᱛᱟᱲᱟᱣ ᱫᱟ ᱱᱮᱛᱟᱨ ᱡᱟᱦᱟᱸ ᱥᱚᱨᱠᱟᱨ ᱠᱚ ᱮᱢ ᱠᱟᱱᱟ ᱚᱱᱟ ᱦᱚᱸ ᱜᱚᱝᱠᱮ ᱵᱮᱥᱤ ᱵᱟᱠᱚ ᱠᱷᱟᱞ ᱫᱟ ᱵᱩᱲᱩ ᱡᱳᱨ ᱠᱩᱲᱤ ᱯᱷᱩᱴ ᱛᱟᱨ ᱵᱮᱥᱤ ᱵᱟᱠᱚ ᱠᱷᱟᱞ ᱞᱟᱹᱜᱤᱫᱚᱜ ᱠᱟᱱᱟ᱾
ᱛᱟᱦᱚᱞᱮ ᱜᱚᱢᱠᱮ ᱟᱹᱵᱤᱱ ᱡᱮ ᱵᱤᱱ ᱞᱟᱹᱭ ᱠᱮᱫᱟ ᱟᱹᱵᱤᱱ ᱥᱮ ᱵᱤᱨ ᱵᱩᱨᱩ ᱚᱱᱟ ᱴᱚᱴᱷᱟ ᱵᱤᱱ ᱯᱟᱲᱟᱜ ᱠᱟᱱᱟ
ᱦᱮᱸ ᱾
ᱛᱟᱦᱚᱞᱮ ᱟᱹᱵᱤᱱ ᱚᱱᱠᱟ ᱵᱚᱨᱥᱟ ᱥᱤᱡᱤᱱ ᱦᱳᱲᱳ ᱨᱚᱦᱚᱭ ᱥᱤᱡᱤᱱ
ᱛᱟᱦᱚᱞᱮ ᱚᱱᱠᱟ ᱫᱚ ᱚᱱᱠᱟ ᱠᱷᱮᱛ ᱠᱚᱨᱮ ᱪᱮᱫ ᱛᱮᱯᱮ ᱥᱤ ᱵᱟᱲᱟᱭ ᱜᱮᱭᱟ ᱚᱱᱠᱟ ᱱᱟᱦᱮᱞ ᱠᱚᱛᱮ ᱜᱮ? ᱥᱮ ᱚᱱᱠᱟ ᱢᱮᱥᱤᱱ ᱛᱮ?
ᱜᱚᱝᱠᱮ ᱟᱞᱮ ᱥᱮᱫ ᱫᱚ ᱵᱤᱨ ᱵᱩᱨᱩ ᱦᱚᱲ ᱛᱚ ᱟᱞᱮ ᱫᱚ ᱜᱟᱹᱭ ᱠᱟᱲᱟ ᱰᱟᱝᱨᱤ ᱠᱚ ᱢᱮᱱᱟᱜ ᱠᱚ ᱛᱟᱞᱮᱭᱟ ᱟᱞᱮ ᱩᱱᱠᱩ ᱛᱮᱜᱮᱞᱮ ᱥᱤᱭᱟ᱾ ᱜᱚᱝᱠᱮ ᱛᱟᱦᱚᱞᱮ ᱟᱯᱮ ᱥᱮᱫ ᱫᱚ
ᱟᱹᱞᱤᱧ ᱥᱮᱫ ᱫᱚ ᱱᱟᱜ ᱠᱷᱟᱱ ᱚᱱᱠᱟ ᱰᱟᱝᱨᱤ ᱠᱚᱛᱮ ᱫᱚ ᱩᱱᱟᱹᱜ ᱫᱚ ᱵᱟᱠᱚ ᱥᱤ ᱜᱮᱭᱟ᱾
ᱞᱟᱦᱟ ᱛᱮᱠᱚ ᱥᱤᱭᱮᱫ ᱛᱟᱦᱮᱸᱜ ᱟᱫᱚ ᱱᱮᱛᱟᱨ ᱫᱚ ᱚᱱᱠᱟ ᱢᱮᱥᱤᱱ ᱛᱩᱫ ᱠᱟᱱᱟ ᱛᱚ ᱴᱟᱠ ᱴᱟᱨ ᱠᱚ ᱟᱫᱚ ᱚᱱᱟ ᱛᱮᱜᱮ ᱱᱟᱜ ᱠᱷᱟᱱ ᱡᱟᱹᱥᱛᱤ ᱠᱚ ᱥᱤ ᱵᱟᱲᱟᱭᱮᱫᱟ᱾
ᱦᱳᱭ ᱜᱚᱢᱠᱮ ᱱᱮᱛᱟᱨ ᱢᱟ ᱧᱮᱞᱚᱜ ᱠᱟᱱᱟ ᱡᱮ ᱜᱟᱹᱭ ᱰᱟᱝᱨᱤ ᱟᱹᱠᱷᱨᱤᱧ ᱠᱟᱛᱮ ᱢᱮᱥᱤᱱ ᱛᱮ ᱡᱚᱛᱚ ᱠᱚ ᱥᱤᱭᱮᱫᱟ ᱪᱮᱫᱟᱜ ᱥᱮ ᱟᱫᱚ ᱵᱟᱠᱚ ᱢᱮᱦᱚᱱᱚᱛ ᱞᱟᱹᱜᱤᱫᱚᱜ ᱠᱟᱱᱟ ᱩᱱᱟᱹᱜ ᱠᱚᱥᱴᱚ ᱵᱟᱠᱚ ᱠᱚᱥᱴᱚ ᱞᱟᱹᱜᱤᱫᱚᱜ ᱠᱟᱱᱟ ᱾
ᱦᱳᱭ ᱦᱳᱭ ᱾
ᱟᱫᱚ ᱟᱹᱞᱤᱧ ᱫᱚᱞᱤᱧ ᱞᱟᱹᱭᱟ ᱡᱮ ᱜᱟᱹᱭ ᱰᱟᱝᱨᱤ ᱫᱚᱦᱚ ᱫᱚ ᱵᱷᱟᱜᱮ ᱜᱮᱭᱟ᱾
ᱦᱮᱸ ᱚᱱᱟ ᱛᱚ ᱵᱷᱟᱜᱮ ᱜᱮᱭᱟ᱾
ᱪᱮᱫᱟᱜ ᱥᱮ ᱜᱚᱝᱠᱮ ᱥᱟᱨ ᱠᱤᱨᱤᱧ ᱦᱚᱸ ᱩᱱᱟᱹᱜ ᱵᱟᱝ ᱞᱟᱜᱟᱜ-ᱟ ᱪᱮᱫᱟᱜ ᱥᱮ ᱚᱱᱟ ᱠᱷᱚᱛ ᱦᱚᱸᱭ ᱮᱢᱟ ᱵᱚᱱ ᱠᱟᱱᱟ ᱥᱟᱶ ᱥᱟᱶᱛᱮ ᱥᱤ ᱦᱚᱸ ᱜᱟᱱᱚᱜ ᱠᱟᱱᱟ᱾ ᱵᱟᱱᱟᱨᱜᱮ ᱟᱨ ᱜᱚᱝᱠᱮ ᱢᱮᱥᱤᱱ ᱢᱟᱛᱚ ᱜᱚᱢᱠᱮ ᱠᱷᱚᱛ ᱦᱚᱸ ᱵᱟᱭ ᱮᱢᱟ ᱵᱚᱱᱟ
ᱦᱮᱸ ᱦᱮᱸ ᱦᱳᱭ ᱦᱳᱭ ᱾
ᱜᱚᱢᱠᱮ ᱥᱤ ᱢᱟᱛᱚ ᱵᱟᱝ ᱥᱟᱶ ᱥᱟᱶᱛᱮ ᱡᱟᱦᱟᱸ ᱠᱚ ᱥᱤᱫᱟ ᱱᱮᱛᱟᱨ ᱠᱚ ᱰᱟᱭᱵᱷᱟᱨ ᱠᱚ ᱧᱮᱞ ᱦᱩᱭᱩᱜ ᱠᱟᱱᱟ ᱟᱲᱮ ᱞᱟᱛᱟᱨ ᱠᱚᱫᱚ ᱯᱩᱨᱟᱹ ᱯᱩᱲᱭᱟᱹ ᱜᱮ ᱛᱟᱦᱮᱱ ᱠᱟᱱᱟ᱾
ᱦᱮᱸ ᱦᱳᱭ ᱦᱳᱭ᱾
ᱚᱱᱟ ᱫᱚ ᱵᱟᱠᱚ ᱪᱚᱥᱟᱣ ᱫᱟᱲᱮᱭᱟᱜ ᱠᱟᱱᱟ ᱛᱟᱦᱚᱞᱮ ᱠᱷᱟᱡ ᱫᱚ ᱜᱚᱴᱟ ᱜᱮ ᱯᱩᱨᱟᱹ ᱛᱤᱥ ᱦᱚᱸ ᱢᱤᱫ ᱞᱮᱵᱮᱞ ᱛᱮ ᱥᱤ ᱤᱫᱤ ᱟᱵᱤᱱᱟᱭ ᱞᱟᱛᱟᱨ ᱦᱟᱥᱟᱭ ᱪᱮ
ᱦᱳᱭ ᱢᱟᱱᱮ ᱵᱮᱥ ᱠᱷᱡᱽ ᱟᱨᱠᱤ ᱥᱤᱜᱳᱟ ᱾
ᱦᱳᱭ ᱾ ᱛᱟᱦᱚᱞᱮ ᱜᱚᱝᱠᱮ ᱛᱟᱦᱚᱞᱮ ᱟᱯᱮ ᱥᱮᱫ ᱫᱚ ᱛᱟᱦᱚᱞᱮ ᱪᱮᱫ ᱠᱷᱚᱛ ᱯᱮ ᱵᱮᱵᱷᱟᱨ ᱜᱮᱭᱟ ᱛᱟᱦᱚᱞᱮ ᱵᱮᱥᱤ?
ᱦᱳᱭ ᱟᱞᱮ ᱥᱮᱫ ᱫᱚ ᱚᱱᱠᱟ ᱞᱟᱹᱭ ᱜᱟᱱᱚᱜ-ᱟ ᱢᱮᱥᱤᱱ ᱜᱮ ᱟᱫᱚ ᱟᱞᱮ ᱥᱮᱫ ᱫᱚ ᱴᱩᱸᱰᱤ ᱤᱭᱟᱹ ᱴᱟᱹᱰᱤ ᱴᱩᱠᱨᱤ ᱛᱚ᱾
ᱦᱩᱸ ᱾
ᱟᱫᱚ ᱚᱱᱟᱛᱮ ᱚᱱᱟ ᱢᱮᱥᱤᱱ ᱛᱮᱜᱮ ᱵᱤᱥᱤ ᱠᱚ ᱥᱤ ᱵᱟᱲᱟᱭ ᱜᱮᱭᱟ᱾
ᱟᱫᱚ ᱱᱟᱦᱮᱞ ᱠᱚᱛᱮ ᱫᱚ ᱰᱟᱹᱝᱨᱤ ᱠᱚᱛᱮ ᱫᱚ ᱠᱷᱩᱵ ᱠᱚᱢ ᱟᱨᱠᱤ᱾
ᱟᱫᱚ ᱟᱹᱵᱤᱱ ᱥᱮᱫ ᱫᱚ ᱱᱟᱠᱷᱟ ᱱᱚᱠᱟ ᱵᱤᱨ ᱵᱤᱨ ᱵᱩᱨᱩ ᱵᱤᱱ ᱞᱟᱹᱭ ᱠᱮᱫᱟ ᱛᱚ᱾
ᱦᱩᱸ
ᱟᱨ ᱟᱵᱮᱱ ᱥᱮᱫ ᱫᱚ ᱫᱷᱤᱨᱤ ᱠᱚ ᱢᱮᱱᱟᱜ ᱜᱮᱭᱟ ᱛᱚ ᱚᱱᱛᱮ ᱫᱷᱤᱨᱤ?
ᱦᱳᱭ ᱜᱚᱝᱠᱮ ᱟᱞᱮᱥᱮᱫ ᱫᱚ ᱫᱷᱤᱨᱤ ᱜᱮ ᱡᱟᱹᱥᱛᱤ ᱾
ᱚ ᱛᱟᱦᱞᱮ ᱢᱤᱥᱤᱱ ᱛᱮᱱᱟᱜ ᱠᱟᱱ ᱧᱚᱜ ᱫᱚ ᱵᱟᱠᱚ ᱪᱟᱹᱞᱩᱭᱟ ᱥᱮ ᱾ ᱛᱚ ᱟᱯᱮ ᱥᱮᱫ ᱫᱚ ᱱᱚᱝᱠᱟ ᱰᱟᱹᱝᱨᱤ ᱤᱭᱟᱹ ᱛᱮᱜᱮ ᱵᱟᱝ?
ᱦᱳᱭ ᱜᱚᱝᱠᱮ ᱾ ᱟᱫᱚ ᱡᱟᱦᱟᱸᱭ ᱜᱚᱝᱠᱮ ᱡᱟᱦᱟᱸᱭ ᱠᱚ ᱢᱟᱨᱟᱝ ᱢᱟᱨᱟᱝ ᱯᱟᱠᱲᱟ ᱛᱟᱦᱮᱸᱱ ᱛᱟᱠᱚᱣᱟ ᱜᱚᱝᱠᱮ ᱩᱱᱠᱩ ᱢᱤᱥᱤᱱ ᱠᱚ ᱠᱷᱟᱹᱲ ᱜᱮᱭᱟ ᱠᱚ ᱾
ᱦᱳᱭ ᱦᱳᱭ ᱟᱫᱚ ᱢᱟᱨᱟᱝ ᱫᱚ ᱠᱟᱹᱴᱤᱡ ᱢᱟᱨᱟᱝ ᱫᱚ ᱞᱟᱜᱟᱜ ᱜᱮᱭᱟ ᱥᱮ ᱾
ᱦᱳᱭ ᱪᱷᱚ ᱟᱨ ᱪᱟᱨ ᱯᱟᱸᱪ ᱵᱤᱜᱷᱟᱹ ᱪᱷᱚ ᱵᱤᱜᱷᱟᱹ ᱡᱟᱦᱟᱸᱭ ᱢᱮᱱᱟᱜ ᱛᱟᱭᱟ ᱢᱟᱨᱟᱝ ᱵᱟᱠᱷᱲᱟ ᱢᱮᱱᱟᱜ ᱛᱟᱭ ᱢᱮᱫᱴᱮᱱ ᱢᱮᱫᱴᱮᱱ᱾ ᱩᱱᱠᱩᱣᱟᱜ ᱱᱚᱜᱼᱚᱭ ᱫᱚ ᱜᱟᱹᱭ ᱛᱮ ᱫᱚ ᱥᱤ ᱫᱚ ᱟᱹᱰᱤ ᱫᱤᱱ ᱜᱮ ᱞᱟᱜᱟᱣ ᱜᱚᱫᱚᱜᱼᱟ, ᱩᱱᱠᱩ ᱫᱚ ᱢᱮᱥᱤᱱ ᱛᱮᱠᱚ ᱠᱷᱟᱴᱟᱣᱟ ᱾ ᱛᱟᱦᱚᱞᱮ ᱜᱚᱝᱠᱮ ᱟᱯᱮᱛᱚ ᱛᱟᱦᱞᱮ ᱮᱢᱱᱤ ᱦᱩᱲᱩ ᱵᱟᱫᱽ ᱫᱤᱭᱮ ᱛᱚ ᱪᱮᱫ ᱪᱮᱫ ᱪᱟᱥ ᱦᱩᱭᱩᱜ ᱜᱮᱭᱟ ᱛᱚ?
ᱦᱮᱸ ᱟᱹᱞᱤᱧ ᱥᱮᱫ ᱫᱚ ᱦᱩᱭ ᱫᱚ ᱦᱩᱭᱩᱜᱼᱟ ᱡᱚᱛᱚ ᱨᱚᱠᱚᱢ ᱜᱮ ᱾
ᱦᱮᱸ
ᱚᱝᱠᱟ ᱥᱚᱵᱽᱡᱤ ᱠᱚ ᱟᱱᱟᱡᱽ ᱠᱚ ᱾
ᱦᱩᱸ
ᱢᱟᱱᱮ ᱡᱚᱛᱚ ᱨᱚᱠᱚᱢ ᱪᱟᱥ ᱜᱮ ᱟᱞᱤᱧ ᱥᱮᱫ ᱫᱚ ᱦᱳᱭᱳᱜᱼᱟ ᱾
ᱡᱮᱢᱚᱱ ᱟᱞᱩ ᱛᱟᱨᱯᱚᱨᱮ ᱵᱮᱸᱜᱟᱲ ᱠᱚ ᱠᱟᱞᱞᱟ ᱯᱚᱴᱳᱞ᱾
ᱦᱩᱸ
ᱱᱤᱭᱟᱹ ᱠᱚ ᱢᱟᱱᱮ ᱡᱚᱛᱚ ᱨᱚᱠᱚᱢ ᱜᱮ ᱾
ᱦᱳᱭ ᱥᱟᱱᱟᱢᱟᱜ ᱞᱮᱠᱟ ᱜᱮ ᱾
ᱦᱳᱭ ᱦᱳᱭ᱾
ᱟᱞᱮᱥᱮᱫ ᱢᱟ ᱜᱚᱝᱠᱮ ᱟᱞᱮ ᱥᱮᱫ ᱫᱚ ᱜᱚᱝᱠᱮ ᱟᱹᱞᱩ ᱵᱮᱸᱜᱟᱲ ᱠᱚᱫᱚ ᱤᱱᱟᱹᱜ ᱫᱚ ᱵᱟᱭ ᱦᱩᱭᱩᱜ ᱜᱮᱭᱟ ᱡᱮᱭᱥᱮ ᱫᱟᱜ ᱦᱚᱸ ᱟᱹᱰᱤ ᱴᱟᱱᱟᱴᱩᱱᱟᱹ ᱧᱚᱜ ᱜᱮᱭᱟ ᱾ ᱡᱟᱦᱟᱸᱭ ᱠᱚᱣᱟᱜ ᱰᱟᱵᱩᱝ ᱠᱚ ᱠᱩᱧ ᱠᱚ ᱯᱩᱠᱷᱨᱤ ᱠᱚ ᱡᱩᱫᱤ ᱛᱟᱦᱮᱸᱱ ᱛᱟᱠᱚᱣᱟ ᱩᱱᱠᱩ ᱠᱚ ᱪᱟᱥ ᱵᱟᱲᱟᱭ ᱜᱮᱭᱟ ᱾ ᱟᱫᱚ ᱢᱟ ᱜᱚᱝᱠᱮ ᱫᱚ ᱯᱟᱨᱥᱚᱱᱟᱞ ᱯᱟᱨᱥᱚᱱᱟᱞ ᱠᱩᱧ ᱠᱚ ᱛᱟᱲᱟ ᱡᱚᱝ ᱠᱟᱱᱟ ᱥᱮ ᱫᱟᱜ ᱠᱚ ᱵᱟᱠᱚ ᱦᱟᱛᱟᱣ ᱚᱪᱚ ᱞᱟᱹᱜᱤᱫᱚᱜᱼᱟ ᱾ ᱵᱚᱨᱥᱟ ᱫᱚ ᱤᱱᱟᱹ ᱫᱚ ᱵᱟᱞᱮ ᱠᱚᱥᱴᱚᱜᱼᱟ ᱫᱟᱜ ᱨᱮᱱᱟᱜ ᱫᱚ ᱾ ᱜᱷᱚᱱᱚ ᱜᱷᱚᱱᱚᱜᱮ ᱫᱟᱜ ᱫᱤᱭᱮᱫᱟᱭ ᱾
ᱦᱮᱸ
ᱵᱟᱞᱮ ᱠᱚᱥᱴᱚᱜᱼᱟ ᱟᱨ ᱵᱟᱠᱷᱟᱱ ᱮᱢᱱᱤ ᱪᱟᱹᱛ ᱵᱟᱹᱭᱥᱟᱹᱠᱷ ᱫᱤᱱ ᱫᱚ ᱥᱮᱨᱚᱠᱚᱢ ᱫᱚ ᱪᱟᱥ ᱵᱚᱞᱛᱮ ᱫᱚ ᱠᱷᱚᱥᱞᱟ ᱾ ᱚᱱᱟ ᱠᱚᱜᱮ ᱡᱚᱸᱰᱨᱟ ᱠᱚ ᱨᱚᱦᱚᱭ ᱵᱟᱲᱟ ᱚᱱᱟ ᱠᱚ ᱾
ᱠᱚ ᱪᱟᱥ ᱵᱟᱲᱟᱭ ᱜᱮᱭᱟ ᱥᱮ ᱵᱟᱝ?
ᱜᱚᱝᱠᱮ ᱟᱞᱮᱥᱮᱫ ᱫᱚ ᱟᱞᱩ ᱫᱚ ᱠᱷᱩᱵᱮ ᱠᱚᱢ ᱟᱹᱰᱤ ᱵᱮᱥᱤ ᱠᱚᱢ ᱾
ᱚ